ᱦᱮᱞᱳ
ᱦᱟᱞᱳ
ᱦᱮᱸ ᱦᱮᱞᱳ ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱦᱚᱸ ᱛᱟᱦᱞᱮ ᱜᱚᱝᱠᱮ ᱥᱮᱛᱟᱜ ᱨᱮᱱᱟᱜ ᱡᱚᱢ ᱠᱚᱫᱚ ᱦᱩᱭ ᱮᱱᱟ
ᱦᱮᱸ ᱡᱚᱢ ᱵᱟᱲᱟ ᱠᱚᱫᱚ ᱦᱩᱭ ᱱᱟ
ᱟᱪᱪᱷᱟ ᱟᱪᱪᱷᱟ ᱦᱮᱸ ᱦᱮᱸ ᱡᱚᱢ ᱠᱚᱫᱚ ᱦᱮᱸ ᱡᱚᱢ ᱵᱟᱲᱟ ᱠᱚᱫᱚ ᱦᱩᱭ ᱠᱟᱱᱟ ᱡᱚᱢ ᱵᱟᱲᱟ ᱠᱟᱛᱮ ᱡᱤᱨᱟᱹᱣ ᱵᱟᱲᱟ ᱦᱩᱭᱩᱜ ᱠᱟᱱᱟ ᱠᱟᱹᱴᱤᱡ
ᱦᱳᱭ
ᱩᱸᱦᱩ ᱛᱟᱦᱚᱞᱮ ᱜᱚᱝᱠᱮ ᱠᱟᱹᱢᱤ ᱠᱚᱫᱚ ᱪᱮᱫ ᱠᱟᱹᱢᱤ ᱵᱟᱲᱟ ᱦᱩᱭᱩᱜ ᱠᱟᱱᱟ ᱱᱤᱛᱚᱜ
ᱠᱟᱹᱢᱤ ᱠᱚᱫᱚ ᱱᱤᱛᱚᱜ ᱫᱚ ᱵᱟᱹᱱᱩᱜᱼᱟ ᱠᱟᱹᱢᱤ ᱠᱚᱫᱚ ᱵᱟᱝ ᱥᱩᱫᱩ ᱡᱚᱢ ᱠᱟᱛᱮ ᱜᱮ ᱜᱤᱛᱤᱡ ᱡᱤᱨᱟᱹᱣ ᱵᱟᱲᱟ ᱦᱩᱭᱩᱜ ᱠᱟᱱᱟ ᱦᱳᱭ ᱠᱟᱹᱢᱤ ᱠᱚᱫᱚ ᱵᱟᱹᱱᱩᱜᱼᱟ ᱚᱱᱠᱟᱱᱟᱜ ᱠᱟᱹᱢᱤ ᱞᱮᱠᱟᱱᱟᱜ ᱫᱚ
ᱟᱨ ᱤᱭᱟᱹ ᱛᱚᱞᱟ ᱞᱟᱹᱜᱤᱫ ᱦᱳᱲ ᱠᱚᱫᱚ ᱵᱟᱝ ᱮᱨ ᱦᱩᱭ ᱠᱟᱱᱟ ᱢᱟᱱᱮ ᱪᱟᱨᱟ
ᱦᱮᱸ ᱟᱯᱷᱚᱨ ᱫᱚ ᱦᱩᱭ ᱠᱟᱱᱟ ᱟᱫᱚ ᱫᱟᱜ ᱠᱚ ᱵᱟᱭ ᱫᱟᱜ ᱮᱼᱟ ᱥᱮ ᱚᱱᱟ ᱥᱮᱛ ᱛᱮ ᱠᱟᱹᱴᱤᱡ ᱦᱮᱸ
ᱛᱟᱦᱚᱞᱮ ᱚᱱᱠᱟ ᱨᱤᱢᱤᱞ ᱫᱚ ᱵᱟᱭ ᱨᱤᱢᱤᱞ ᱮᱫᱟ ᱵᱟᱝ
ᱦᱮᱸ ᱮ ᱵᱟᱝ ᱨᱤᱢᱤᱞ ᱫᱚ ᱨᱤᱢᱤᱞᱮᱟᱭ ᱫᱟᱜ ᱫᱚ ᱵᱟᱝ ᱦᱤᱡᱩᱜ ᱠᱟᱱᱟ ᱦᱳᱭ ᱚᱱᱛᱮ ᱫᱚ ᱫᱟᱜ ᱵᱟᱲᱟᱭᱟ ᱥᱮ ᱵᱟᱝ?
ᱦᱮᱸ ᱚᱱᱠᱟᱜᱮ ᱨᱤᱢᱤᱞ ᱫᱚ ᱫᱚᱢᱮ ᱧᱮᱞᱚᱜ ᱠᱟᱱᱟ ᱟᱫᱚ ᱫᱟᱜ ᱨᱮᱱᱟᱜ ᱫᱚ ᱠᱳᱚᱱᱚ ᱤᱭᱟᱹ ᱢᱟᱱᱮ ᱫᱮᱠᱷᱟᱣ ᱵᱟᱡᱩᱜ ᱛᱟᱭᱟ ᱱᱚᱝᱠᱟ ᱜᱮ
ᱦᱳᱭ
ᱩᱸᱦᱩ ᱛᱟᱨᱯᱚᱨᱮ ᱚᱱᱠᱟ ᱨᱮᱜᱮ ᱟᱫᱚᱞᱮ ᱟᱯᱷᱚᱨ ᱫᱚᱞᱮ ᱟᱯᱷᱚᱨ ᱟᱠᱟᱫᱟ ᱟᱫᱚ ᱩᱸᱦᱩ ᱦᱮᱸ ᱟᱫᱚ ᱚᱱᱮ ᱤᱭᱟᱹ ᱯᱩᱠᱷᱨᱤ ᱠᱚ ᱨᱮᱱᱟᱜ ᱫᱟᱜ ᱠᱚᱛᱮ ᱜᱮᱞᱮ ᱮᱻ ᱦᱮᱸ ᱤᱭᱟᱹ ᱠᱟᱫᱟ
ᱦᱳᱭ ᱦᱳᱭ
ᱦᱮᱸ
ᱦᱮᱸ
ᱦᱩᱸ ᱛᱟᱦᱚᱞᱮ ᱜᱚᱝᱠᱮ ᱦᱚᱸᱜᱼᱚᱭ ᱛᱚ ᱟᱵᱚᱱᱟᱜ ᱡᱟᱦᱟᱸ ᱠᱟᱱᱴᱷᱟᱲ ᱯᱚᱨᱚᱵᱽ ᱥᱮ ᱟᱢᱵᱟᱵᱚᱛᱤ ᱯᱚᱨᱚᱵᱽ ᱠᱚ ᱞᱟᱹᱭᱟ ᱥᱮᱴᱮᱨ ᱦᱤᱡᱩᱜ ᱠᱟᱱᱟ ᱛᱟᱦᱚᱞᱮ ᱚᱱᱛᱮ ᱟᱯ ᱥᱮᱫ ᱢᱟᱱᱟᱣ ᱵᱟᱛᱟᱣ ᱠᱚ ᱪᱮᱫ ᱞᱮᱠᱟ ᱢᱮᱱᱟᱜᱼᱟ ᱚᱱᱟ ᱱᱟᱜ
ᱮ ᱢᱟᱱᱟᱣ ᱵᱟᱛᱟᱣ ᱫᱚ ᱢᱮᱱᱟᱜᱼᱟ ᱢᱮᱱᱠᱷᱟᱱ ᱫᱚᱢᱮ ᱢᱟᱱᱮ ᱫᱚᱢᱮ ᱨᱟᱹᱥᱠᱟᱹ ᱟᱛᱮᱫ ᱫᱚ ᱵᱟᱠᱚ ᱢᱟᱱᱟᱣ ᱵᱟᱛᱟᱣᱟ ᱢᱟᱱᱮ ᱦᱟᱞᱠᱟ ᱦᱟᱞᱠᱟ ᱧᱚᱜ ᱜᱮ ᱪᱮᱛᱟᱱ ᱪᱮᱛᱟᱱ ᱠᱚ ᱢᱟᱱᱟᱣᱼᱟ
ᱟᱪᱪᱷᱟ ᱟᱪᱪᱷᱟ
ᱦᱳᱭ ᱟᱯᱮᱥᱮᱱ
ᱦᱸ ᱟᱞᱮᱥᱮᱫ ᱦᱚᱸ ᱚᱱᱠᱟ ᱜᱮ ᱟᱫᱚ ᱟᱞᱮᱥᱮᱫ ᱫᱚ ᱠᱟᱹᱴᱤᱡ ᱨᱟᱹᱥᱠᱟᱹ ᱨᱚᱢᱚᱚᱡ ᱟᱠᱚ ᱚᱱᱟ ᱵᱤᱥᱚᱭ ᱛᱮ ᱢᱟᱱᱮ ᱩᱦᱸ ᱡᱮ ᱠᱟᱱᱴᱷᱟᱲ ᱯᱚᱨᱚᱵᱽ ᱠᱟᱱᱟ ᱟᱫᱚ ᱡᱮᱦᱮᱛᱩ ᱟᱥᱟᱲ ᱵᱚᱸᱜᱟ ᱫᱚ ᱵᱚᱞᱚᱭᱮᱱᱟ ᱛᱚ ᱟᱫᱚ ᱪᱟᱥ ᱫᱤᱱ ᱠᱚ ᱥᱮᱴᱮᱨᱚᱜᱼᱟ
ᱦᱳᱭ
ᱟᱫᱚ ᱚᱱᱟ ᱵᱟᱠᱷᱨᱟ ᱛᱮᱜᱮ ᱡᱮ ᱪᱟᱥ ᱵᱟᱠᱷᱨᱟ ᱛᱮᱜᱮ ᱠᱟᱹᱴᱤᱡ ᱠᱚ ᱢᱟᱱᱮ ᱞᱟᱦᱟ ᱨᱮᱠᱚ ᱨᱟᱹᱥᱠᱟᱹᱟᱠᱚ
ᱦᱳᱭ
ᱦᱳᱭ ᱚᱱᱟᱜᱮ ᱠᱟᱹᱴᱤᱡ ᱢᱤᱫᱴᱟᱝ ᱚᱱᱠᱟ ᱴᱷᱟᱶ ᱡᱟᱭᱜᱟ ᱢᱮᱱᱟᱜᱼᱟ ᱟᱫᱚ ᱚᱱᱟ ᱴᱷᱟᱶ ᱡᱟᱭᱜᱟ ᱨᱮᱜᱮ ᱵᱚᱸᱜᱟ ᱵᱩᱨᱩᱭᱟᱠᱚ ᱟ ᱵᱚᱸᱜᱟ ᱵᱩᱨᱩ ᱠᱟᱛᱮᱫ ᱚᱸᱰᱮ ᱠᱚ ᱟᱫᱚ ᱠᱚ ᱢᱟᱱᱮ ᱯᱚᱨᱚᱵᱽ ᱞᱮᱠᱟ ᱦᱩᱭᱩᱜᱼᱟ ᱢᱟᱱᱮ ᱪᱷᱚ ᱴᱚ ᱠᱷᱟᱴᱚ ᱵᱤᱥᱤ ᱵᱟᱲᱟ ᱢᱟ ᱟᱸᱰᱮ ᱚᱸᱰᱮᱜ ᱜᱮ ᱟᱹᱰᱤ ᱢᱟ ᱵᱷᱟᱜᱤ ᱜᱮ ᱚᱱᱟ ᱮᱞᱟᱠᱟ ᱥᱩᱨ ᱠᱚᱨᱮᱱ ᱠᱚ ᱦᱚᱲ ᱠᱚᱠᱚ ᱡᱟᱣᱨᱟᱜᱼᱟ ᱦᱚᱲ ᱠᱚ ᱮᱴᱟᱜᱮ ᱡᱟᱣᱨᱟ ᱠᱟᱛᱮᱜ ᱟᱫᱚ ᱩᱦᱸᱻ ᱴᱟᱢᱟᱠ ᱛᱩᱢᱫᱟᱜ ᱟᱛᱮᱜ ᱠᱚ ᱪᱟᱞᱟᱜ ᱟᱠᱚ ᱪᱟᱞᱟᱣ ᱠᱟᱛᱮ ᱚᱸᱰᱮ ᱮᱱᱮᱡ ᱟᱠᱚ ᱥᱮᱨᱮᱧ ᱟᱠᱚ ᱨᱟᱹᱥᱠᱟᱹ ᱨᱚᱢᱚᱡ ᱟᱠᱚ ᱩᱦᱸ ᱚᱱᱮ ᱚᱱᱠᱱᱟᱜ ᱤᱭᱟᱹ ᱠᱟᱱᱟ ᱦᱮᱸ
ᱟᱢᱟᱵᱚᱛᱤ ᱯᱚᱨᱚᱵᱽ ᱨᱮᱫᱚ ᱢᱟᱱᱮ ᱮᱱᱮᱡ ᱥᱮᱨᱮᱧ ᱠᱚ ᱦᱩᱭᱩᱜᱼᱟ ᱞᱟᱹᱭ ᱠᱮᱜᱼᱟᱢ ᱢᱟᱱᱮ ᱚᱱᱟ ᱚᱸᱰᱮ ᱫᱚ ᱪᱮᱫ ᱮᱱᱮᱡ ᱥᱮᱨᱮᱧ ᱠᱚ ᱦᱩᱭᱩᱜᱼᱟ ᱚᱱᱠᱟᱱᱟᱜ?
ᱮᱱᱮᱡ ᱥᱮᱨᱮᱧ ᱫᱚ ᱟᱫᱚ ᱚᱸᱰᱮ ᱫᱚ ᱯᱟᱛᱟ ᱮᱱᱮᱡ ᱥᱮᱨᱮᱧ ᱜᱮ ᱦᱩᱭᱩᱜᱼᱟ, ᱟᱫᱚ ᱚᱱᱠᱟ ᱦᱳᱭ
ᱟᱫᱚ ᱚᱱᱟ ᱱᱮ ᱪᱟᱥ ᱨᱚᱦᱚᱭ ᱤᱭᱟᱹ ᱞᱟᱦᱟᱨᱮ ᱠᱟᱹᱴᱤᱡ ᱠᱚ ᱨᱟᱹᱥᱠᱟᱹᱜᱼᱟ, ᱢᱟᱱᱮ ᱚᱱᱟᱜᱮ ᱦᱮᱸ ᱟᱫᱚ ᱟᱸ ᱟᱢ ᱢᱤᱫᱴᱟᱝ ᱟᱫᱚ ᱟᱢᱵᱟᱵᱚᱛᱤ ᱨᱮᱱᱟᱜ ᱚᱱᱟ ᱫᱤᱱ ᱨᱮᱜᱮ ᱠᱚ ᱟᱫᱚ ᱠᱚ ᱠᱟᱹᱴᱤᱡ ᱠᱚ ᱥᱚᱢᱚᱭᱚᱜ-ᱟ ᱛᱚ ᱟᱫᱚ ᱯᱚᱨᱚᱵᱽ ᱞᱮᱠᱟᱱ ᱫᱤᱱ ᱟᱫᱚ
ᱦᱳᱭ
ᱦᱩᱸ ᱛᱟᱦᱚᱞᱮ ᱟᱯᱮ ᱥᱮᱫ ᱫᱚ ᱚᱱᱠᱟ ᱫᱚ ᱵᱟᱝ ᱦᱩᱭᱩᱜᱼᱟ ᱛᱟᱦᱚᱞᱮ
ᱦᱮᱸ ᱦᱩᱭ ᱫᱚ ᱦᱩᱭᱩᱜᱼᱟ ᱢᱟᱱᱮ ᱫᱚᱢᱮ ᱫᱚ ᱪᱮᱫ ᱞᱮᱠᱟᱢ ᱞᱟᱹᱭ ᱠᱮᱭᱟ ᱚᱱᱠᱟ ᱮᱱᱮᱡ ᱩᱱ ᱠᱚᱫᱚ ᱵᱟᱝ ᱦᱩᱭᱩᱜᱼᱟ,
ᱟᱪᱪᱷᱟ ᱟᱪᱪᱷᱟ,
ᱦᱳᱭ ᱚᱱᱠᱟ ᱵᱚᱸᱜᱟ ᱵᱩᱨᱩ ᱠᱟᱛᱮ ᱛᱮ ᱚᱱᱟ ᱡᱚᱢ ᱵᱟᱲᱟ ᱠᱚᱫᱚ ᱦᱩᱭᱩᱜᱼᱟ ᱮᱱᱮᱡ ᱥᱮᱨᱮᱧ ᱠᱚᱫᱚ ᱵᱟᱝ ᱦᱩᱭᱩᱜᱼᱟ,
ᱟᱪᱪᱷᱟ ᱟᱪᱷᱟ,
ᱦᱳᱭ
ᱛᱟᱦᱚᱞᱮ ᱜᱚᱝᱠᱮ ᱱᱤᱭᱟᱹ ᱠᱚᱴᱟ ᱫᱤᱱ ᱱᱚᱝᱠᱟ ᱫᱟᱬᱟᱱ ᱠᱚᱫᱚ ᱪᱟᱞᱟᱣ ᱵᱟᱲᱟ ᱦᱩᱭ ᱠᱟᱱᱟ ᱥᱮ ᱵᱟᱝ?
ᱫᱟᱬᱟᱱ ᱠᱚᱫᱚ ᱚᱱᱠᱟ ᱫᱚ ᱵᱟᱝ ᱥᱮᱱ ᱦᱩᱭ ᱠᱟᱱᱟ ᱟᱱᱮ ᱠᱚᱴᱟ ᱫᱤᱱ ᱞᱟᱦᱟ ᱚᱱᱛᱮ ᱥᱮᱱ ᱦᱩᱭ ᱠᱟᱱ ᱚᱱᱮ ᱚᱱᱛᱮ ᱩᱲᱤᱥᱥᱟ ᱥᱮᱫ,
ᱟᱪᱪᱷᱟ ᱟᱪᱪᱷᱟ ᱩᱲᱤᱥᱟ ᱥᱮᱫ ᱪᱟᱞᱟᱣ ᱦᱩᱭ ᱞᱮᱱᱟ? ᱚ
ᱚ
ᱱᱚᱛᱮ ᱫᱚ ᱧᱮᱞᱚᱜ ᱠᱟᱱᱟ ᱡᱮ ᱵᱷᱟᱜᱮ ᱜᱮ ᱫᱚᱢᱮ ᱜᱮ ᱥᱤᱛᱩᱝ ᱫᱟᱭ, ᱟᱫᱚ ᱦᱮᱸ ᱟᱨ ᱦᱚᱸᱜ ᱚᱭ ᱫᱟᱜ ᱡᱟᱹᱲᱤ ᱠᱚᱦᱚᱸ ᱟᱫᱚ ᱥᱮᱴᱮᱨ ᱦᱤᱡᱩᱜ ᱠᱟᱱᱟ ᱟᱥᱟᱲ ᱵᱚᱸᱜᱟ ᱥᱮᱫ ᱵᱚᱞᱚᱱ ᱠᱟᱱᱟ ᱛᱚ ᱟᱫᱚ ᱚᱱᱠᱟ ᱱᱤᱛᱳᱜ ᱫᱚ ᱫᱟᱬᱟᱱ ᱥᱤᱡᱤᱱ ᱠᱚᱦᱚᱸ ᱚᱱᱠᱟ ᱵᱟᱪᱩᱜᱼᱟᱫᱚ,
ᱦᱳᱭ ᱦᱳᱭ,
ᱩᱸ ᱟᱢ ᱫᱚ ᱵᱟᱢ ᱥᱮᱱ ᱵᱟᱲᱟᱣ ᱟᱠᱟᱱᱟ?
ᱦᱮᱸ ᱪᱟᱞᱟᱣ ᱫᱚ ᱪᱟᱞᱟ ᱵᱟᱲᱟ ᱦᱩᱭ ᱠᱟᱱᱟ ᱵᱷᱟᱜᱤ ᱜᱮ, ᱱᱚᱜ-ᱚᱭ ᱠᱚᱴᱟ ᱫᱤᱱ ᱞᱟᱦᱟᱜᱮ ᱠᱟᱹᱴᱤᱡ ᱪᱟᱞᱟᱣ ᱦᱩᱭ ᱞᱮᱱᱟ ᱦᱟᱱᱮ ᱤᱭᱟᱹ ᱥᱮᱫ, ᱮᱸ ᱳᱲᱤᱥᱥᱟ ᱥᱮᱫ ᱚᱱᱛᱮ ᱠᱟᱹᱴᱤᱡ,
ᱦᱳᱭ,
ᱳᱲᱤᱥᱥᱟ ᱵᱳᱞᱛᱮ ᱟᱵᱚ ᱡᱟᱦᱟᱸ ᱟᱱᱮ ᱚᱞ ᱜᱩᱨᱩ ᱜᱚᱢᱠᱮᱭᱟᱜ ᱚᱲᱟᱜ ᱥᱮᱫ ᱜᱮ ᱪᱟᱞᱟᱣ ᱦᱩᱭ ᱞᱮᱱᱟ,
ᱦᱳᱭ ᱦᱳᱭ,
ᱦᱳᱭ ᱛᱟᱦᱚᱞᱮ ᱟᱹᱰᱤ ᱚᱱᱠᱟᱜᱮ ᱫᱚᱥ ᱵᱟᱨᱚ ᱡᱚᱱ ᱞᱮ ᱪᱟᱞᱟᱣ ᱞᱮᱱᱟ, ᱛᱟᱦᱞᱮ ᱚᱸᱰᱮ ᱪᱟᱞᱟᱣ ᱠᱟᱛᱮᱜ ᱩᱱᱤᱭᱟᱜ ᱟᱵᱚᱜ ᱡᱟᱦᱟᱸ ᱚᱞ ᱜᱩᱨᱩ ᱜᱚᱢᱠᱮᱣᱟᱜ ᱚᱸᱰᱮᱭᱟᱜ ᱩᱱᱤᱭᱟᱜ ᱪᱮᱫ ᱠᱚ ᱥᱟᱯᱟᱵ ᱠᱚ ᱪᱮᱫ ᱠᱚ ᱚᱱᱠᱟ ᱯᱩᱛᱷᱤ ᱠᱚᱭ ᱚᱞ ᱞᱮᱫᱟ, ᱛᱟᱨᱯᱚᱨᱮ ᱪᱮᱫ ᱤᱭᱟᱹᱛᱮ ᱟᱵᱚᱱᱟᱜ ᱚᱞᱪᱤᱠᱤ ᱥᱤᱨᱡᱟᱹᱣ ᱞᱮᱫᱟ ᱚᱱᱟ ᱠᱚᱞᱮ ᱧᱮᱞ ᱠᱮᱫᱟ, ᱢᱟᱱᱮ ᱢᱤᱣᱡᱤᱭᱟᱢ ᱞᱮᱠᱟ ᱠᱚ ᱫᱚᱦᱚ ᱟᱠᱟᱫᱟ ᱟᱹᱰᱤ ᱪᱮᱨᱦᱟ᱾
ᱦᱳᱭ ᱦᱳᱭ,
ᱦᱳᱭ ᱛᱟ ᱯᱚᱨᱮ ᱩᱱᱤ ᱮᱸ ᱵᱟᱰᱳᱦᱤ ᱛᱚ ᱛᱟᱦᱮᱸ ᱠᱟᱱᱟᱭ ᱠᱟᱴ ᱨᱮᱱᱟᱜ ᱡᱤᱱᱤᱥ ᱠᱚᱭ ᱵᱮᱱᱟᱣ ᱛᱟᱦᱮᱸᱫᱼᱟ᱾ ᱛᱟᱦᱚᱞᱮ ᱚᱱᱟ ᱠᱚᱞᱮ ᱧᱮᱞ ᱠᱮᱫ ᱛᱟᱭᱟ ᱟᱹᱰᱤ ᱫᱟᱢᱟᱱ ᱫᱟᱢᱟᱱ ᱡᱤᱱᱤᱥ ᱠᱚᱜᱮᱭ ᱵᱮᱱᱟᱣ ᱠᱟᱜᱼᱟ, ᱟᱨ ᱚᱱᱮ ᱠᱟᱴ ᱨᱮᱱᱟᱜ ᱥᱟᱭᱠᱮᱞᱮ ᱵᱮᱱᱟᱣ ᱞᱮᱫᱼᱟ ᱛᱚ ᱚᱱᱟ ᱦᱚᱞᱮ ᱧᱮᱞ ᱠᱮᱫᱟᱞᱮ, ᱟᱫᱚ ᱵᱟᱝ ᱦᱮᱸ ᱟᱨ ᱩᱱᱤᱭᱟᱜ ᱡᱟᱦᱟᱸ ᱪᱷᱟᱯᱟ ᱠᱟᱴ ᱨᱮᱱᱟᱜ ᱜᱮ ᱵᱮᱱᱟᱣ ᱞᱮᱫᱼᱟᱭ ᱪᱷᱟᱯᱟ ᱢᱮᱥᱤᱱ ᱚᱱᱟ ᱠᱚᱦᱚᱸ ᱞᱮ ᱧᱮᱞ ᱠᱮᱜᱼᱟ,
ᱦᱳᱭ
ᱦᱮᱸ ᱛᱟᱯᱚᱨᱮ ᱚᱱᱟ ᱦᱮᱸ ᱪᱮᱫ ᱵᱮᱱ ᱫᱤᱱ ᱞᱮᱵᱤᱱ ᱢᱟ
ᱚᱱᱟ ᱪᱷᱟᱯᱟ ᱢᱮᱥᱤᱱ ᱠᱚᱫᱚ ᱚᱠᱟᱨᱮ ᱫᱚᱦᱚ ᱠᱟᱜᱼᱟ ᱚᱸᱰᱮ ᱜᱮ ᱟᱭᱟᱜ ᱚᱲᱟᱜ ᱨᱮ, ᱥᱮ ᱮᱴᱟᱜ ᱥᱮᱫ ᱨᱮ ᱢᱮᱱᱟᱜᱼᱟ?
ᱦᱮᱸ ᱚᱱᱟ ᱠᱚᱫᱚ ᱟᱭᱟᱜ ᱚᱲᱟᱜ ᱨᱮᱜᱮ ᱢᱤᱫᱴᱟᱝ ᱚᱱᱠᱟ ᱟᱹᱰᱤ ᱪᱮᱦᱨᱟ ᱠᱚ ᱵᱮᱱᱟᱣ ᱟᱠᱟᱫᱟ ᱱᱤᱛᱚᱜ ᱱᱮᱛᱟᱨ ᱫᱚ ᱢᱟᱱᱮ ᱢᱟᱱᱮ ᱟᱹᱰᱤ ᱵᱷᱟᱹᱜᱤ ᱥᱟᱹᱦᱤᱡ ᱠᱚ ᱫᱚᱦᱚ ᱟᱠᱟᱫᱟ ᱢᱮᱫᱴᱟᱝ ᱟᱱᱮ ᱢᱤᱭᱩᱡᱤᱭᱟᱢ ᱵᱤᱱ ᱧᱮᱞ ᱟᱠᱟᱫᱼᱟ ᱢᱤᱭᱡᱤᱭᱟᱢ ᱪᱮᱫ ᱞᱮᱠᱟ ᱠᱚ ᱫᱚᱦᱚ ᱠᱟᱜᱼᱟ ᱡᱤᱱᱤᱥ ᱠᱚ ᱦᱳᱭ ᱚᱱᱠᱟ ᱫᱚᱦᱚ ᱠᱟᱜᱼᱟ ᱠᱚ᱾
ᱦᱮᱸ
ᱛᱟᱯᱚᱨᱮ ᱚᱱᱟ ᱚᱱᱟ ᱮᱞᱟᱠᱟ ᱨᱮᱱ ᱦᱚᱲ ᱠᱚᱦᱚᱸ ᱠᱩᱞᱤ ᱦᱩᱭᱱᱟ ᱩᱱᱤ ᱵᱟᱠᱷᱨᱟ ᱛᱮ ᱡᱮ ᱪᱮᱫ ᱞᱮᱠᱟᱱ ᱦᱚᱲᱮ ᱛᱟᱦᱮᱸ ᱠᱟᱱᱟ ᱩᱱᱤ ᱛᱟᱯᱚᱨᱮ ᱞᱟᱹᱭ ᱵᱟᱲᱟ ᱠᱮᱫᱼᱟ ᱠᱚ ᱟᱹᱰᱤ ᱠᱤᱪᱷᱩ ᱜᱮ ᱟᱹᱰᱤ ᱵᱷᱟᱜᱤ ᱦᱚᱲ ᱜᱮ ᱛᱟᱦᱮᱸ ᱠᱟᱱᱟᱭ᱾ ᱛᱟᱯᱚᱨᱮ ᱟᱵᱚ ᱥᱟᱱᱛᱟᱲ ᱞᱟᱹᱜᱤᱫ ᱟᱹᱰᱤᱜᱮ ᱪᱤᱱᱛᱟᱹ ᱫᱷᱟᱨᱟ ᱛᱟᱦᱮᱸ ᱠᱟᱱ ᱛᱟᱭᱟ?
ᱦᱳᱭ ᱦᱳᱭ
ᱪᱤᱱᱛᱟᱹ ᱫᱷᱟᱨᱟ ᱛᱟ ᱠᱷᱟᱹᱛᱤᱨ ᱛᱮᱜᱮ ᱟᱵᱚ ᱞᱟᱹᱜᱤᱫ ᱚᱱᱮ ᱟᱠᱷᱚᱨ ᱠᱚ ᱵᱮᱱᱟᱣ ᱠᱟᱫᱟ᱾
ᱮᱸ ᱦᱳᱭ
ᱦᱳᱭ
ᱡᱟᱦᱟᱸ ᱚᱱᱮ ᱯᱮ ᱯᱮ ᱥᱮᱱ ᱞᱮᱱᱟ ᱚᱱᱟ ᱫᱚ ᱢᱟᱱᱮ ᱡᱟᱦᱟᱸᱱ ᱵᱤᱫᱽᱫᱟᱹᱜᱟᱲ ᱥᱮᱫ ᱠᱷᱚᱡ ᱥᱮ, ᱢᱟᱱᱮ ᱯᱟᱨᱥᱚᱱᱟᱞ ᱵᱷᱟᱵ ᱛᱮ ᱫᱟᱬᱟᱱ ᱯᱮ ᱥᱮᱱ ᱠᱟᱱ ᱛᱟᱦᱮᱱᱟ?
ᱚᱱᱟ ᱫᱚ ᱯᱟᱨᱥᱚᱱᱟᱞ ᱫᱚ ᱵᱟᱝ ᱚᱱᱟ ᱫᱚ ᱚᱱᱮ ᱵᱤᱫᱽᱫᱟᱹᱜᱟᱲ ᱥᱮᱜ ᱠᱷᱚᱱᱟᱜ ᱜᱮ ᱪᱟᱞᱟᱣ ᱦᱩᱭ ᱞᱮᱱᱟ᱾ ᱟᱫᱚ ᱚᱱᱠᱟ ᱠᱚ ᱫᱟᱬᱟᱱ ᱠᱚᱠᱚ ᱤᱫᱤ ᱞᱮᱭᱟ ᱛᱚ ᱛᱟᱦᱚᱞᱮ ᱚᱱᱠᱟ ᱜᱮᱠᱚ ᱠᱩᱞᱤ ᱠᱮᱫ ᱞᱮᱭᱟ, ᱛᱟᱦᱚᱞᱮ ᱚᱠᱟ ᱨᱮ ᱯᱮ ᱪᱟᱞᱟᱜᱼᱟ ᱱᱤᱭᱟᱹ ᱫᱷᱟᱣ ᱫᱚ ᱫᱟᱬᱟᱱ, ᱟᱫᱚ ᱱᱤᱡᱮ ᱦᱚᱸ ᱞᱟᱹᱭ ᱦᱩᱭᱱᱟ ᱡᱮ ᱱᱚᱰᱮ ᱵᱟᱝ ᱪᱟᱞᱟ ᱵᱟᱲᱟ ᱦᱩᱭ ᱠᱟᱱᱟ᱾ ᱡᱮᱦᱮᱛᱩ ᱟᱵᱚ ᱥᱟᱱᱛᱟᱲ ᱥᱚᱢᱟᱡᱽ ᱞᱟᱹᱜᱤᱜ ᱟᱹᱰᱤ ᱢᱟᱨᱟᱝ ᱮ ᱠᱟᱹᱢᱤ ᱠᱟᱫᱟ, ᱩᱱᱤᱭᱟᱜ ᱦᱚᱸ ᱵᱚᱱ ᱚᱸᱰᱮ ᱵᱚᱱ ᱪᱟᱞᱟᱣ ᱞᱮᱱ ᱜᱮ ᱪᱮᱜᱠᱟ ᱠᱟᱛᱮᱜ ᱪᱮᱫ ᱮ ᱠᱚ ᱪᱤᱠᱟᱹᱣ ᱠᱟᱫᱟ᱾ ᱦᱮᱸ ᱛᱟᱦᱚᱞᱮ ᱡᱷᱚᱛᱚ ᱜᱮᱠᱚ ᱥᱟᱭ ᱠᱮᱜ ᱛᱟᱞᱮᱭᱟ ᱡᱮ ᱦᱮᱸ ᱛᱟᱦᱚᱞᱮ ᱚᱱᱰᱮ ᱜᱮᱵᱚᱱ ᱪᱟᱞᱟᱜᱼᱟ᱾ ᱚᱱᱠᱟ ᱵᱟᱠᱷᱨᱟ ᱛᱮᱜᱮ ᱚᱸᱰᱮ ᱫᱟᱬᱟᱱ ᱞᱮ ᱪᱟᱞᱟᱣ ᱞᱮᱱᱟ᱾
ᱦᱳᱭ ᱚᱱᱟ ᱦᱚᱸ ᱱᱟᱯᱟᱭ ᱠᱟᱛᱷᱟ ᱥᱮᱱ ᱞᱟᱹᱠᱛᱤ ᱠᱟᱱᱟ᱾
ᱦᱳᱭᱻᱦᱳᱭᱻ᱾
ᱟᱵᱚ ᱞᱟᱹᱜᱤᱜ ᱩᱱᱟᱹᱜ ᱢᱟᱨᱟᱝ ᱮ ᱠᱟᱹᱢᱤ ᱠᱟᱫᱟ, ᱥᱮ ᱵᱟᱝ ᱩᱱᱤᱭᱟᱜ ᱦᱚᱨ ᱟᱵᱚ ᱧᱮᱞ ᱦᱩᱭᱩᱜ ᱛᱟᱵᱚᱱᱟ᱾ ᱪᱮᱫ ᱞᱮᱠᱟ ᱠᱟᱛᱮᱜ ᱠᱟᱹᱢᱤ ᱠᱟᱫᱟ ᱚᱱᱟ ᱠᱚ ᱦᱮᱸ᱾
ᱦᱩᱸ ᱛᱟᱯᱚᱨᱮ ᱦᱮᱸ ᱧᱮᱞᱚᱜ ᱠᱟᱱᱟ ᱡᱮ ᱦᱮᱸ ᱚᱱᱮ ᱟᱹᱰᱤ ᱢᱟᱨᱟᱝ ᱜᱮ ᱠᱟᱹᱢᱤ ᱠᱟᱜ ᱵᱚᱱᱟ, ᱱᱤᱛᱳᱜ ᱩᱱᱤ ᱠᱷᱟ ᱠᱷᱟᱹᱛᱤᱨ ᱛᱮ ᱟᱵᱚ ᱵᱚᱱ ᱮᱸ ᱥᱚᱨᱠᱟᱨ ᱴᱷᱮᱱ ᱵᱚᱱ ᱫᱟᱹᱵᱤ ᱫᱟᱵᱟ ᱫᱟᱲᱮᱜ ᱠᱟᱱᱟ ᱡᱮ ᱟᱵᱚ ᱟᱞᱮᱭᱟᱜ ᱦᱚᱸ ᱚᱞ ᱤᱭᱟᱹ ᱠᱚ ᱢᱮᱱᱟᱜᱼᱟ᱾
ᱦᱮᱸᱻ᱾
ᱟᱹᱰᱤ ᱠᱤᱪᱷᱩ ᱵᱚᱱ ᱤᱭᱟᱹ ᱫᱟᱲᱮᱜ ᱠᱟᱱᱟ, ᱱᱤᱛᱚᱜ ᱚᱱᱟ ᱠᱷᱟᱹᱛᱤᱨ ᱛᱮᱜᱮ ᱟᱵᱚ ᱥᱟᱱᱛᱟᱲ ᱥᱟᱱᱛᱟᱲᱤ ᱢᱤᱰᱤᱭᱟᱢ ᱛᱮᱦᱚᱸ ᱠᱤᱪᱷᱩ ᱤᱥᱠᱩᱞ ᱠᱚ ᱠᱚᱞᱮᱡᱽ ᱠᱚ ᱵᱮᱱᱟᱣ ᱠᱟᱱᱟ ᱾
ᱦᱳᱭᱻᱦᱳᱭᱻ᱾
ᱚᱠᱟᱜᱼᱟᱠᱚ
ᱦᱳᱭ
ᱛᱟᱦᱚᱞᱮ ᱚᱱᱟᱜᱮ ᱟᱹᱵᱤᱱ ᱪᱮᱜ ᱵᱤᱱ ᱞᱟᱹᱭᱫᱟ ᱟᱵᱚ ᱱᱚᱣᱟ ᱡᱟᱦᱟᱸ ᱟᱵᱚᱱᱟᱜ ᱥᱟᱱᱛᱟᱲᱤ ᱤᱭᱟᱹ ᱢᱮᱱᱟᱜ ᱫᱚ ᱱᱚᱣᱟ ᱟᱵᱚ ᱞᱟᱦᱟ ᱩᱪᱤᱛ ᱥᱮ ᱵᱟᱝ?
ᱞᱟᱦᱟ ᱫᱚ ᱩᱪᱤᱛ ᱠᱟᱱ ᱜᱮᱭᱟ ᱱᱚᱣᱟ ᱫᱚ, ᱡᱮᱦᱮᱛᱩ ᱟᱵᱚᱣᱟᱜ ᱟᱵᱚᱣᱟᱜ ᱢᱤᱫᱴᱟᱝ ᱯᱟᱹᱨᱥᱤ ᱢᱮᱱᱟᱜᱼᱟ᱾ ᱟᱵᱚᱣᱟᱜ ᱱᱤᱡᱮᱨᱟᱜ ᱢᱤᱫᱴᱮᱱ ᱚᱞ ᱢᱮᱱᱟᱜᱼᱟ, ᱚᱞ ᱪᱤᱠᱤ᱾
ᱦᱚᱸᱦᱮᱸ,
ᱱᱤᱡᱮᱨᱟᱜ ᱛᱮᱢ ᱯᱟᱲᱦᱟᱣ ᱫᱚ ᱢᱟᱱᱮ ᱱᱤᱡᱮᱨᱟᱜ ᱚᱫᱷᱤᱠᱟᱨ ᱠᱟᱱᱟ᱾
ᱦᱮᱸ᱾
ᱦᱩᱸ ᱟᱫᱚ ᱚᱱᱟ ᱠᱚᱫᱚ ᱦᱳᱭ ᱫᱟᱲᱮ ᱠᱟᱱᱟ ᱚᱱᱟ ᱜᱩᱨᱩ ᱜᱚᱝᱠᱮᱭᱟᱜ ᱚᱱᱟ ᱚᱞᱪᱤᱠᱤ ᱵᱮᱱᱟᱣ ᱠᱟᱜ ᱛᱮ᱾ ᱟᱵᱚ ᱱᱤᱛᱚᱜ ᱱᱤᱡᱮᱨᱟᱜ ᱯᱟᱹᱨᱥᱤ ᱛᱮᱵᱚᱱ ᱚᱞ ᱯᱟᱲᱦᱟᱣ ᱫᱟᱲᱮᱭᱟᱜ ᱠᱟᱱᱟ᱾
ᱦᱳᱭ᱾
ᱦᱳᱭ᱾
ᱟᱫᱚ ᱦᱮᱸ ᱚᱱᱟᱜᱤᱞᱤᱧ ᱞᱮᱭᱟ ᱡᱮ ᱱᱤᱡᱮᱨᱟᱜ ᱚᱞ, ᱱᱤᱡᱮᱨᱟᱜ ᱨᱚᱲ, ᱦᱚᱲ ᱫᱚ ᱵᱟᱭ ᱧᱮᱞᱟ ᱱᱤᱡᱮᱜᱮ ᱧᱮᱞ ᱦᱳᱭᱳᱜᱼᱟ᱾
ᱦᱳᱭ᱾
ᱦᱮᱸ ᱚᱱᱟᱜᱮ ᱛᱟᱯᱚᱨᱮ ᱠᱤᱪᱷᱩ, ᱠᱤᱪᱷᱩ ᱟᱹᱞᱤᱧ ᱦᱚᱞᱤᱧ ᱧᱮᱞ ᱫᱟ ᱠᱤᱪᱷᱩ ᱦᱚᱲ ᱟᱵᱚ ᱥᱟᱱᱛᱟᱲ ᱜᱮᱠᱚ ᱵᱤᱨᱩᱫᱽ ᱫᱟᱠᱚ ᱱᱚᱣᱟ ᱪᱮᱛᱟᱱ ᱨᱮ᱾ ᱡᱮ ᱦᱮᱸ ᱪᱮᱫ ᱦᱩᱭᱩᱜᱼᱟ ᱱᱚᱣᱟ, ᱥᱟᱱᱛᱟᱲᱤ ᱯᱟᱲᱦᱟᱣ ᱠᱟᱛᱮᱜ ᱪᱮᱫ ᱦᱩᱭᱩᱜᱼᱟ, ᱮᱜ ᱵᱟᱝᱢᱟ ᱪᱟᱹᱠᱷᱨᱤᱢ ᱧᱟᱢᱟ ᱵᱟᱝᱢᱟ ᱰᱟᱠᱛᱟᱨᱚᱜᱼᱟ, ᱤᱧᱡᱤᱱᱤᱭᱟᱨᱚᱜᱼᱟ ᱠᱤᱱᱛᱩ ᱱᱩ ᱛᱚ ᱟᱹᱞᱤᱧ ᱡᱟᱦᱟᱸ ᱞᱤᱧ ᱧᱮᱞᱫᱟ ᱱᱚᱣᱟ ᱥᱟᱱᱛᱟᱲᱤ ᱤᱭᱟᱹᱛᱮ ᱡᱮ ᱟᱹᱰᱤ ᱞᱟᱵᱷ ᱟᱵᱚ ᱥᱟᱱᱛᱟᱲ ᱢᱟᱱᱮ ᱢᱮᱱᱟᱜ ᱵᱚᱱ ᱛᱮ ᱱᱚᱣᱟ ᱵᱚᱱ ᱠᱩᱨᱩᱢᱩᱴᱩᱭᱮᱫ ᱛᱮ ᱠᱤᱱᱛᱩ ᱟᱹᱰᱤ ᱱᱤᱛᱚᱜ ᱞᱟᱯᱷᱟᱝ ᱨᱮ ᱛᱤᱭᱳᱜ ᱟᱠᱟᱱ ᱛᱟᱵᱚᱱᱟ᱾
ᱦᱳᱭ
ᱦᱮᱸ ᱱᱤᱛᱚᱜ ᱫᱚ ᱜᱚᱴᱟ ᱟᱵᱚ ᱤᱱᱴᱟᱨᱱᱮᱴ ᱨᱮᱦᱚᱸ ᱪᱷᱩᱲᱭᱟᱹᱣ ᱟᱠᱟᱱ ᱛᱟᱵᱚᱱᱟ ᱥᱮ ᱛᱟᱭ ᱤᱱᱴᱟᱨᱱᱮᱴ ᱨᱮᱵᱚᱱ ᱟᱵᱚ ᱵᱚᱱ ᱱᱚᱣᱟ ᱛᱮᱵᱚᱱ ᱨᱚᱲ ᱨᱚᱯᱚᱲ ᱫᱟᱲᱮᱭᱟᱜ ᱠᱟᱱᱟ ᱥᱮ ᱴᱟᱭᱯᱤᱝ ᱫᱟᱲᱮᱜ ᱠᱟᱱᱟ
ᱦᱳᱭ ᱦᱳᱭ
ᱦᱮᱸ ᱛᱟᱯᱚᱨᱮ ᱦᱚᱜᱼᱚᱭ ᱠᱚᱴᱟ ᱫᱤᱱ ᱜᱤᱵᱤᱱ ᱟᱸᱡᱚᱢᱮᱫ ᱛᱟᱦᱮᱸᱜᱼᱟ ᱚᱱᱮ ᱡᱷᱟᱲᱠᱷᱚᱸᱰ ᱩᱲᱤᱥᱥᱟ ᱥᱮᱜ ᱜᱮ ᱱᱚᱣᱟ ᱪᱮᱛᱟᱱ ᱨᱮᱠᱚ ᱵᱮᱨᱳᱫ ᱮ ᱛᱟᱦᱮᱸᱜᱼᱟ ᱛᱟᱞᱦᱮ ᱟᱵᱤᱱ ᱱᱚᱣᱟ ᱵᱟᱠᱷᱨᱟᱛᱮ ᱡᱟᱦᱟᱱᱟᱜ ᱵᱤᱱ ᱞᱟᱹᱭᱟ ᱡᱮ ᱦᱚᱜᱼᱚᱭ ᱠᱚ ᱵᱤᱨᱚᱫᱮᱫ ᱫᱚ ᱱᱚᱣᱟ ᱫᱚ ᱩᱪᱤᱛ ᱠᱟᱹᱢᱤ ᱛᱟᱦᱮᱸ ᱠᱟᱱ ᱛᱟᱠᱚᱣᱟ ᱥᱮ ᱵᱟᱹᱲᱤᱡ ᱠᱟᱹᱢᱤ ᱛᱟᱦᱮᱸ
ᱚᱱᱟ ᱫᱚ ᱢᱟᱱᱮ ᱟᱠᱚ ᱪᱮᱫ ᱞᱮᱠᱟ ᱠᱚ ᱪᱤᱱᱛᱟᱹ ᱵᱷᱟᱵᱱᱟᱭᱮᱫᱟ ᱟᱠᱚ ᱢᱟᱱᱮ ᱟᱥᱚᱞᱮ ᱧᱮᱞᱚᱜ ᱠᱟᱱᱟ ᱥᱮ ᱪᱮᱫ ᱟᱠᱚ ᱟᱠᱚ ᱢᱟᱱᱮ ᱮᱴᱟᱜ ᱡᱟᱦᱟᱱᱟᱜ ᱛᱮᱠᱚ ᱚᱞᱮᱜᱼᱟ ᱥᱮ ᱟᱵᱚᱣᱟᱜ ᱯᱟᱹᱨᱥᱤ ᱮᱴᱟᱜᱼᱟᱜ ᱛᱮᱠᱚ ᱚᱞᱮᱜᱼᱟ ᱥᱮ ᱚᱱᱟ ᱛᱮᱜᱮ ᱠᱚ ᱦᱮᱣᱟ ᱟᱹᱜᱩ ᱠᱟᱱᱟ ᱛᱚ ᱱᱚᱣᱟ ᱵᱟᱠᱚ ᱟᱯᱱᱟᱨ ᱫᱟᱲᱮᱜ ᱠᱟᱱᱟ ᱥᱮ ᱪᱤᱠᱟᱭᱮ ᱪᱚᱠᱚ ᱚᱱᱟ ᱦᱚᱛᱮᱛ ᱛᱮᱠᱚ ᱠᱤᱨᱳᱫᱮᱜᱼᱟ ᱱᱚᱣᱟ ᱫᱚ ᱱᱚᱣᱟ ᱫᱚ ᱵᱷᱟᱹᱜᱤ ᱫᱚ ᱵᱟᱝ ᱦᱚᱭᱩᱜ ᱠᱟᱱᱟ ᱚᱱᱟ ᱫᱚ ᱪᱮᱫᱟᱜ ᱥᱮ ᱱᱤᱡᱮ ᱱᱤᱡᱮᱨᱟᱜ ᱯᱟᱹᱨᱥᱤ ᱫᱚ ᱱᱤᱡᱮᱨᱟᱜ ᱱᱤᱡᱮᱨᱟᱜ ᱞᱤᱯᱤ ᱛᱮᱜᱮ ᱚᱞ ᱞᱮᱠᱷᱟᱱ ᱜᱮ ᱱᱟᱯᱟᱭᱚᱜᱼᱟ
ᱦᱮᱸ
ᱦᱮᱸ ᱛᱟᱯᱚᱨᱮ ᱟᱹᱞᱤᱧ ᱡᱟᱦᱟᱸ ᱞᱤᱧ ᱞᱟᱹᱭ ᱫᱚ ᱱᱤᱡᱮᱨᱟᱜ ᱪᱤᱠᱤ ᱫᱚ ᱱᱤᱡᱮᱨᱟᱜ ᱜᱮ ᱧᱮᱞ ᱦᱳᱭᱳᱜᱼᱟ ᱠᱤᱱᱛᱩ ᱩᱱᱠᱩ ᱚᱱᱟ ᱠᱚ ᱵᱤᱨᱳᱫ ᱮᱫ ᱛᱟᱦᱮᱸᱫ ᱫᱚ ᱛᱚᱠᱷᱚᱱ ᱱᱤᱡᱮ ᱦᱚᱸ ᱢᱚᱱᱮᱨᱮ ᱟᱹᱰᱤ ᱮᱴᱠᱮ ᱢᱟᱱᱮ ᱟᱹᱰᱤ ᱦᱟᱨᱥᱮᱛ ᱥᱟᱨᱥᱮᱛ ᱢᱟᱱᱮ ᱦᱩᱭ ᱞᱮᱱᱟ ᱡᱮ ᱥᱟᱱᱛᱟᱲ ᱦᱩᱭ ᱠᱟᱛᱮ ᱥᱟᱱᱛᱟᱲᱟᱜ ᱟᱵᱚᱱᱟᱜ ᱨᱚᱲ ᱤᱭᱟᱹ ᱚᱞ ᱵᱚᱱ ᱵᱤᱨᱩᱫᱽᱫᱟ ᱱᱚᱣᱟ ᱫᱚ ᱠᱤᱱᱛᱩ ᱟᱵᱚ ᱫᱚ ᱩᱪᱤᱛ ᱠᱟᱹᱢᱤ ᱫᱚ ᱵᱟᱵᱚᱱ ᱠᱚᱨᱟᱣ ᱠᱤᱱᱛᱩ ᱦᱟᱱᱮ ᱟᱵᱚ ᱥᱟᱱᱛᱟᱲ ᱦᱳᱭ ᱠᱟᱛᱮᱜ ᱦᱟᱱᱮ ᱢᱟᱱᱮ ᱦᱚᱲᱟᱜ ᱪᱤᱠᱤ ᱫᱚᱵᱚᱱ ᱥᱚᱢᱚᱨᱛᱷᱚᱱ ᱵᱚᱱ ᱮᱢᱟᱜ ᱠᱟᱱᱟ ᱠᱤᱱᱛᱩ ᱟᱵᱚᱱᱟᱜ ᱪᱤᱠᱤ ᱫᱚ ᱥᱚᱢᱚᱨᱛᱷᱚᱱ ᱵᱟᱵᱚᱱ ᱮᱢᱟᱜ ᱠᱟᱱᱟ
ᱦᱳᱭ ᱵᱟᱝ ᱱᱚᱣᱟ ᱱᱚᱣᱟ ᱠᱚ ᱧᱮᱞ ᱠᱟᱛᱮ ᱫᱩᱠ ᱫᱚ ᱟᱹᱭᱠᱟᱹᱜ ᱜᱮᱭᱟᱢ
ᱦᱮᱸ ᱠᱤᱱᱛᱩ ᱧᱮᱞᱚᱜ ᱠᱟᱱᱟ ᱟᱹᱰᱤ ᱩᱥᱛᱟᱹᱣ ᱚᱱᱸᱠᱟᱜᱮ ᱟᱵᱚ ᱱᱤᱛᱚᱜ ᱱᱚᱣᱟ ᱫᱷᱟᱹᱨᱛᱤ ᱨᱮ ᱢᱟᱹᱱᱢᱤ ᱢᱮᱱᱟᱜ ᱠᱚᱣᱟ ᱟᱠᱚᱣᱟᱜ ᱚᱞ ᱟᱠᱚᱣᱟᱜ ᱚᱞ ᱚᱱᱠᱟ ᱠᱚ ᱢᱟᱱᱮ ᱨᱚ ᱚ ᱚᱞ ᱨᱚᱲ ᱠᱚ ᱦᱤᱲᱤᱧ ᱠᱟᱫ ᱛᱮ ᱱᱩᱠᱩ ᱩᱱᱠᱩ ᱢᱟᱱᱮ ᱧᱩᱛᱩᱫ ᱰᱟᱦᱟᱨ ᱨᱮᱜᱮ ᱢᱮᱱᱟᱜ ᱠᱚᱣᱟ ᱱᱤᱛᱚᱜ ᱦᱚᱸ ᱢᱟᱱᱮ ᱚᱱᱟ ᱧᱩᱛᱩᱛ ᱰᱟᱦᱟᱨ ᱠᱷᱚᱱᱟᱜ ᱟᱣᱹᱨᱤ ᱠᱚ ᱢᱟᱨᱥᱟᱞ ᱚᱜᱼᱟ ᱠᱚ
ᱦᱳᱭ ᱦᱳᱭ
ᱟᱵᱚ ᱱᱚᱣᱟ ᱢᱮᱱᱟᱜ ᱛᱟᱵᱚᱱ ᱠᱷᱟᱹᱛᱤᱨ ᱛᱮ ᱱᱤᱛᱚᱜ ᱟᱵᱚ ᱢᱟᱱᱮ ᱧᱩᱛ ᱰᱟᱦᱟᱨ ᱨᱮᱫᱚ ᱵᱟᱝ ᱵᱚ ᱪᱟᱞᱟᱣ ᱟᱠᱟᱱᱟ ᱢᱟᱨᱥᱟᱞ ᱰᱟᱦᱟᱨ ᱨᱮᱜᱮ ᱢᱮᱱᱟᱜ ᱵᱚᱱᱟ
ᱦᱳᱭ
ᱠᱤᱱᱛᱩ ᱚᱱᱮ ᱠᱚᱭᱮᱠ ᱚᱱᱠᱟ ᱥᱟᱱᱛᱟᱲ ᱠᱚ ᱧᱮᱞ ᱠᱟᱛᱮᱜ ᱟᱹᱰᱤ ᱚᱱᱟ ᱫᱩᱠ ᱜᱮ ᱟᱹᱭᱠᱟᱹᱣᱚᱜ ᱠᱟᱱᱟ ᱡᱮ ᱱᱤᱡᱮᱨᱟᱜ ᱡᱤᱱᱤᱥ ᱵᱟᱹᱜᱤ ᱠᱟᱛᱮᱜ ᱦᱚᱲᱟᱜ ᱟᱯᱱᱟᱨ ᱫᱟᱠᱚ ᱚᱱᱟᱜᱮ ᱠᱟᱹᱴᱤᱡ ᱟᱫᱚ ᱦᱮᱸ ᱱᱚᱸᱰᱮ ᱟᱨᱦᱚᱸ ᱞᱤᱧ ᱞᱮᱭᱟ ᱡᱮ ᱢᱟᱱᱮ ᱦᱚᱲᱟᱜ ᱟᱯᱱᱟᱨ ᱫᱚ ᱠᱷᱚᱛᱤ ᱫᱚ ᱵᱟᱹᱱᱩᱜᱼᱟ ᱠᱤᱱᱛᱩ ᱱᱤᱡᱮ ᱨᱟᱜ ᱫᱚ ᱟᱞᱚᱢ ᱵᱟ ᱱᱤᱡᱮᱨᱟᱜ ᱫᱚ ᱱᱤᱡᱮ ᱜᱮ ᱧᱮᱞ ᱢᱮ ᱡᱮ ᱟᱵᱚ ᱫᱚ ᱱᱚᱛᱮ ᱫᱚ ᱥᱮᱬᱦᱟ ᱥᱟᱬᱟ ᱤᱭᱟᱹ ᱡᱤᱭᱚᱱ ᱠᱟᱱ ᱛᱟᱵᱚ ᱴᱱᱟ ᱡᱟᱦᱟᱱ ᱡᱤᱱᱤᱥ ᱜᱮ ᱵᱚᱱ ᱥᱮᱬᱟ ᱭᱟ ᱟᱵᱚ ᱢᱟᱹᱱᱢᱤ ᱢᱟᱱᱮᱜ ᱜᱮ ᱱᱚᱰᱮ ᱵᱚᱱ ᱦᱮᱜ ᱠᱟᱱᱟ ᱥᱮᱬᱟ ᱢᱟᱱᱮ ᱥᱮᱬᱟ ᱥᱤᱠᱷᱤᱛᱚ ᱠᱟᱛᱮᱜ ᱡᱟ ᱩᱸᱰᱟᱝ ᱵᱚᱱ ᱛᱟᱦᱮ ᱱᱟ ᱱᱚᱣᱟ ᱫᱷᱟᱹᱨᱛᱤ ᱨᱮ ᱥᱮᱬᱟ ᱠᱟᱛᱮᱫ ᱜᱮᱵᱚᱱ ᱪᱟᱞᱟᱜᱼᱟ ᱟᱫᱚ ᱦᱚᱸᱜᱼᱚ ᱱᱚᱝᱠᱟ ᱞᱮᱠᱷᱟᱱ ᱫᱚ ᱪᱤᱠᱟᱹᱛᱮ ᱦᱩᱭᱩᱜᱼᱟ, ᱦᱩᱸ ᱡᱷᱚᱛᱚ ᱜᱮᱵᱚᱱ ᱥᱮᱬᱟᱭᱟ ᱡᱷᱚᱛᱚ ᱦᱚᱲᱟᱜ ᱜᱮᱵᱚᱱ ᱥᱮᱬᱟᱭᱟ ᱱᱤᱡᱮᱨᱟᱜ ᱦᱚᱸᱵᱚᱱ ᱫᱚᱦᱚ ᱭᱟ ᱵᱚᱱ ᱱᱤᱡᱮᱨᱟᱜ ᱦᱚᱸ ᱵᱚᱱ ᱠᱟᱹᱢᱤᱭᱟᱵᱚᱱ᱾
ᱦᱳᱭ
ᱦᱳᱭ